ᱜᱚᱝᱠᱮ ᱡᱚᱦᱟᱨ ᱜᱮ ᱦᱮᱞᱳ,
ᱦᱮᱞᱳ,
ᱦᱳᱭ ᱜᱚᱝᱠᱮ ᱡᱚᱦᱟᱨ ᱜᱮ।
ᱟᱸᱡᱚᱢ ᱧᱟᱢᱚᱜ ᱠᱟᱱᱟ ᱤᱧᱟᱹᱜ ᱨᱚᱲ?
ᱦᱮᱸ ᱦᱮᱸ ᱮᱠᱟᱞ ᱟᱸᱧᱡᱚᱢᱚᱜ ᱠᱟᱱᱟ।
ᱦᱳᱭ ᱦᱳᱭ ᱢᱟ ᱛᱚᱵᱮ ᱟᱸᱜ ᱦᱳᱭ ᱱᱟᱯᱟᱭ ᱵᱟᱲᱟ ᱜᱮ ᱢᱮᱱᱟᱧ ᱠᱟᱹᱫᱤᱧᱟ ᱤᱧᱫᱚ ᱟᱢᱜᱮ ᱪᱮᱫ ᱞᱮᱠᱟ ᱢᱮᱱᱟᱜ ᱢᱮᱭᱟ ᱞᱟᱹᱭ ᱢᱮ?
ᱦᱮᱸ ᱦᱮᱸ ᱚᱵᱚᱥᱳᱭ ᱱᱟᱯᱟᱭ ᱜᱮ।
ᱦᱳᱭ ᱦᱳᱭ ᱴᱷᱤᱠ ᱱᱟᱯᱟᱭ ᱛᱟᱦᱮᱱ ᱠᱷᱟᱡ ᱜᱮ ᱟᱨ ᱛᱚᱵᱮ ᱢᱟ ᱞᱟᱹᱭ ᱢᱮ? ᱛᱷᱚᱲᱟ ᱢᱤᱫᱴᱮᱱᱥ ᱟᱞᱚᱢ ᱛᱷᱚᱲᱟ ᱱᱚᱜ-ᱚᱭ ᱥᱩᱫᱷᱩ ᱫᱚ ᱵᱟᱞᱟᱝ ᱜᱟᱞᱢᱟᱨᱟᱜᱼᱟ ᱛᱟᱦᱚᱞᱮ ᱠᱷᱟᱡ ᱫᱚ ᱵᱷᱟᱹᱜᱤ ᱦᱩᱭᱩᱜᱼᱟ। ᱦᱳᱭᱥᱮ ᱛᱚᱵᱮ ᱞᱟᱹᱭ ᱢᱮ ᱟᱯᱮ ᱛᱮᱫ ᱱᱤᱛ ᱚᱠᱛᱚ ᱯᱷᱩᱴᱵᱚᱞ ᱠᱷᱮᱞ ᱫᱚᱦᱼᱱᱟᱜ ᱪᱮᱫ ᱞᱮᱠᱟ? ᱚ ᱢᱟᱱᱮ ᱤᱭᱟᱹ ᱪᱟᱞᱟᱜ ᱠᱟᱱᱟ ᱯᱤᱯᱟᱨᱮᱥᱟᱱ ᱪᱮᱫ ᱞᱮᱠᱟ ᱪᱟᱞᱟᱜ ᱠᱟᱱᱟ ᱥᱮ ᱤᱭᱟᱹ ᱪᱮᱫ ᱠᱟᱯᱮ ᱮᱸ ᱠᱷᱮᱞ ᱨᱮᱭᱟᱜ ᱪᱮᱞᱠᱟ ᱯᱮ ᱤᱭᱟᱹᱭᱮᱫᱟ ᱟᱨᱠᱤ
ᱯᱷᱩᱴᱵᱚᱞ ᱠᱷᱮᱞ ᱟᱹᱰᱤ ᱱᱟᱯᱟᱭ ᱥᱟᱛᱟᱢ ᱠᱟᱱᱟ ᱱᱚᱣᱟ ᱦᱚᱸ ᱮᱸᱻ ᱯᱷᱩᱴᱵᱚᱞ ᱠᱷᱮᱞ ᱚᱵᱚᱥᱚᱭ ᱦᱚᱲᱢᱚᱨᱮ ᱡᱤᱣᱤᱨᱮ ᱟᱹᱰᱤ ᱱᱟᱯᱟᱭ ᱥᱩᱞᱩᱠᱮ ᱟᱹᱜᱩᱭᱟ ᱟᱨ ᱯᱷᱩᱴᱵᱚᱞ ᱠᱷᱮᱞ ᱫᱚ ᱟ ᱡᱩᱣᱟᱹᱱ ᱠᱚᱲᱟ ᱥᱮ ᱠᱩᱲᱤ ᱜᱮᱠᱚ ᱠᱷᱮᱞᱟ ᱛᱟ ᱫᱚ ᱵᱟᱝᱟ ᱾ ᱥᱟᱱᱟᱢ ᱞᱮᱠᱟᱱ ᱠᱟᱹᱴᱤᱡ ᱠᱷᱚᱱ ᱦᱟᱲᱟᱢ ᱚᱵᱽᱫᱤ ᱠᱷᱮᱞ ᱜᱟᱱᱚᱜ ᱜᱮᱭᱟ ᱦᱩᱸ ᱟᱨ ᱯᱷᱩᱴᱵᱚᱞ ᱠᱷᱮᱞ ᱨᱮᱫᱚ ᱟᱨ ᱥᱮ ᱯᱷᱩᱴᱵᱚᱞ ᱠᱷᱮᱞ ᱟᱞᱮ ᱥᱮᱫ ᱫᱚ ᱱᱟᱸᱜ ᱟᱸ ᱟᱞᱮ ᱦᱚᱸ ᱩᱱᱟᱹᱜ ᱴᱟᱜ ᱱᱟᱢᱟᱞ ᱧᱚᱜ ᱫᱤᱥᱚᱢ ᱠᱟᱱᱟ ᱛᱚ ᱾ ᱟᱫᱚ ᱯᱷᱩᱴᱵᱚᱞ ᱫᱚ ᱩᱱᱟᱹᱜ ᱠᱷᱮᱞ ᱫᱚᱠᱚ ᱠᱷᱮᱞ ᱦᱩᱭᱩᱜ ᱜᱮᱭᱟ ᱵᱟᱝ ᱫᱚ ᱵᱟᱝ ᱾ ᱟᱸᱻ
ᱦᱳᱭ ᱦᱳᱭ ᱾ ᱱᱚᱜ-ᱚᱭ ᱡᱟᱦᱟᱸ ᱱᱚᱜᱚᱭ ᱱᱚᱱᱛᱮ ᱫᱚ ᱪᱮᱫ ᱞᱮᱠᱟ ᱟᱞᱮ ᱥᱮᱫ ᱫᱚ ᱢᱟᱱᱮ ᱡᱚᱛᱚ ᱥᱮᱫ ᱜᱮ, ᱢᱟᱱᱮ ᱟᱵᱚ ᱡᱟᱦᱟᱸ ᱦᱚᱲ ᱛᱩ ᱥᱮ ᱮᱸᱻ ᱡᱟᱦᱟᱸ ᱚᱱᱠᱟ ᱯᱷᱩᱴᱵᱚᱞ ᱨᱮᱱᱟᱜ ᱚᱱᱠᱟ ᱢᱤᱫᱴᱟᱝ ᱠᱷᱮᱞ ᱵᱚᱱ ᱤᱭᱟᱹᱜ ᱚᱪᱚᱭᱟ ᱾ ᱡᱟᱹᱥᱛᱤ ᱠᱟᱭᱛᱮ ᱟᱞᱮ ᱥᱮᱫ ᱫᱚ ᱱᱚᱝᱠᱟ ᱜᱚᱴᱟ ᱵᱚᱪᱷᱚᱨ ᱜᱮ ᱦᱩᱭᱩᱜ-ᱟ ᱯᱷᱩᱴᱵᱚᱞ ᱠᱷᱮᱞ ᱫᱚ ᱾ ᱢᱮᱱᱠᱷᱟᱱ ᱟᱫᱚ ᱱᱚᱜ-ᱚᱭ ᱡᱟᱦᱟᱸ ᱥᱤᱡᱤᱱ ᱞᱮᱠᱟᱛᱮ ᱟᱞᱮ ᱞᱮ ᱦᱤᱥᱟᱹᱵᱽᱟ ᱱᱚᱛᱮ ᱟᱞᱮ ᱥᱮᱫ ᱫᱚ ᱡᱮ ᱯᱚᱱᱨᱚᱭ ᱟᱜᱚᱥᱴ ᱛᱟᱵ ᱞᱮᱱᱠᱷᱟᱱ ᱜᱮ ᱟᱫᱚ ᱜᱳᱴᱟ ᱟᱹᱛᱩ ᱴᱚᱞᱟ ᱠᱚᱨᱮ ᱥᱮ ᱚᱱᱠᱟᱱ ᱠᱮᱞᱟᱵᱽ ᱠᱚᱨᱮ ᱦᱚᱸ ᱯᱷᱩᱴᱵᱚᱞ ᱠᱷᱮᱞ ᱠᱚ ᱦᱩᱭ ᱦᱚᱪᱚᱭᱟ ᱾ ᱛᱚ ᱱᱚᱜ-ᱚᱭ ᱱᱚᱝᱠᱟ ᱟᱨᱠᱤ ᱟᱞᱮᱥᱮᱫ ᱫᱚ ᱢᱤᱫᱴᱟᱝ ᱤᱭᱟᱹ ᱯᱷᱩᱴᱵᱚᱞ ᱠᱷᱮ ᱠᱷᱮᱞ ᱫᱚ ᱟᱢ ᱡᱟᱦᱟᱸ ᱞᱮᱠᱟᱢ ᱞᱟᱹᱭ ᱠᱮᱫ ᱡᱮ ᱦᱚᱲᱢᱚ ᱯᱚᱠᱠᱷᱮ ᱴᱷᱤᱠ ᱜᱮᱭᱟ ᱥᱮ ᱡᱚᱛᱚ ᱦᱚᱲ ᱞᱟᱹᱜᱤᱫ ᱠᱷᱮᱞ ᱠᱟᱱᱟ ᱾ ᱱᱚᱜ-ᱚᱭ ᱱᱚᱝᱠᱟ ᱢᱤᱫᱴᱟᱝ ᱚᱱᱟ ᱴᱷᱤᱠ ᱜᱮᱢ ᱞᱟᱹᱭ ᱠᱮᱫᱟ, ᱢᱮᱱᱠᱷᱟᱱ ᱤᱧ ᱫᱚ ᱵᱟᱲᱟᱭ ᱥᱟᱱᱟᱭᱮᱫᱤᱧ ᱠᱟᱱᱟ ᱡᱮ ᱟᱯᱮ ᱥᱮᱫ ᱪᱮᱫ ᱠᱟ ᱯᱨᱤᱯᱟᱨᱮᱥᱚᱱ ᱠᱚ ᱦᱟᱛᱟᱣ ᱮᱫᱟ ᱯᱷᱩᱴᱵᱚᱞ ᱠᱷᱮᱞ ᱨᱮᱭᱟᱜ ᱾ ᱟᱨ ᱪᱮᱫ ᱞᱮᱠᱟ ᱠᱷᱮᱞ ᱦᱩᱭᱩᱜ ᱜᱮᱭᱟ ᱟᱯᱮ ᱥᱮᱫ? ᱪᱮᱫ ᱞᱮᱠᱟ ᱢᱟᱱᱮ ᱛᱤᱱᱟᱹᱜ ᱞᱟᱹᱴᱩ ᱞᱟᱹᱴᱩ ᱠᱷᱮᱞ ᱠᱚ ᱦᱩᱭ ᱦᱚᱪᱚᱭ ᱜᱮᱭᱟ ᱚᱱᱠᱟ ᱾
ᱮᱸ ᱥᱟᱹᱨᱤ ᱠᱟᱛᱷᱟ ᱵᱚᱞᱛᱮ ᱫᱚ ᱯᱷᱩᱴᱵᱚᱞ ᱫᱚ ᱱᱟᱜ ᱟᱹᱰᱤ ᱠᱚᱢ ᱜᱮ᱾ ᱮᱸ ᱦᱮᱸ ᱟᱨ ᱢᱤᱫᱴᱟᱝ ᱚᱱᱟ ᱠᱷᱚᱱ ᱦᱩᱰᱤᱧ ᱡᱟᱦᱟᱸ ᱰᱷᱟᱞᱟᱭ ᱵᱚᱞ ᱠᱚ ᱞᱟᱹᱭᱟ ᱚᱱᱟᱜᱮ ᱡᱟᱹᱥᱛᱤ ᱠᱟᱭᱛᱮ ᱠᱷᱮᱞ ᱦᱩᱭᱩᱜ ᱠᱟᱱᱟ ᱾
ᱟᱪᱪᱷᱟ ᱟᱪᱪᱷᱟ ᱟᱪᱪᱷᱟ ᱾ ᱛᱟᱨᱢᱟᱱᱮ ᱟᱯᱮ ᱥᱮᱫ ᱫᱚ ᱛᱷᱚᱲᱟ ᱯᱷᱩᱴᱵᱚᱞ ᱨᱮᱭᱟᱜ ᱠᱨᱤᱡ ᱫᱚ ᱠᱚᱢ ᱜᱮᱭᱟ ᱾ ᱟᱨ ᱱᱚᱣᱟ ᱡᱟ ᱦᱟᱸ ᱱᱚᱜ-ᱚᱭ ᱤᱭᱟᱹ ᱮᱸ ᱢᱮᱱᱫᱚ ᱪᱮᱫ ᱢᱮᱱᱠᱮᱫ ᱪᱮᱫ ᱮᱢ ᱢᱮᱱ ᱠᱮᱫ ᱫᱚ ᱛᱚᱞᱵᱚᱞ?
ᱤᱭᱟᱹ ᱰᱷᱟᱞᱟᱭ ᱵᱚᱞ ᱾
ᱚᱱᱟ ᱫᱚ ᱪᱮᱫ ᱞᱮᱠᱟᱱᱟᱜ ᱡᱤᱱᱤᱥ ᱠᱟᱱᱟ?
ᱟᱨ ᱯᱷᱩᱴᱵᱚᱞ ᱠᱷᱚᱱ ᱛᱷᱚᱲᱟ ᱦᱩᱰᱤᱧ ᱜᱮᱭᱟ᱾ ᱚᱱᱟ ᱦᱚᱭ ᱯᱚᱸᱪᱤᱥ ᱜᱨᱟᱢ ᱠᱤᱢᱵᱟ ᱯᱚᱧᱪᱟᱥ ᱜᱨᱟᱢ ᱦᱩᱭᱩᱜ-ᱟ ᱢᱤᱫᱴᱮᱱ᱾
ᱟᱫᱚ ᱚᱱᱟ ᱫᱚ ᱪᱮᱫᱠᱟ ᱠᱚ ᱠᱷᱮᱞᱟ?
ᱦᱮᱸ ᱚᱱᱟ ᱥᱮᱭ ᱯᱷᱩᱴᱵᱚᱞ ᱞᱮᱠᱟ ᱜᱮ ᱡᱮᱞᱮᱠᱟ ᱠᱚ ᱛᱷᱤᱭᱟᱹᱭᱟ ᱚᱱᱠᱟ ᱜᱮᱠᱚ ᱛᱷᱤᱭᱟᱹᱭᱟ ᱾
ᱡᱟᱭᱦᱳᱠ ᱛᱟᱦᱞᱮ ᱫᱚ ᱤᱧ ᱫᱚ ᱵᱟᱹᱧ ᱧᱮᱞ ᱵᱟᱲᱟ ᱟᱠᱟᱫᱟ ᱦᱩᱭ ᱫᱟᱲᱮᱭᱟᱜ-ᱟ᱾ ᱡᱟᱭᱦᱳᱠ᱾ ᱟ ᱟᱫᱚ ᱛᱟᱦᱚᱞᱮ ᱟᱢ ᱟᱢᱫᱚ ᱯᱷᱩᱴᱵᱚᱞᱮᱢ ᱠᱷᱮᱞ ᱵᱟᱲᱟ ᱟᱠᱟᱫᱟ ᱥᱮ ᱵᱟᱝ?
ᱮᱸᱻ ᱯᱷᱩᱴᱵᱚᱞ ᱞᱟᱦᱟᱛᱮ ᱠᱷᱮᱞ ᱦᱩᱭ ᱠᱚᱜ-ᱟ ᱡᱚᱠᱷᱚᱱ ᱤᱥᱠᱩᱞ ᱠᱚᱨᱮ ᱯᱟᱲᱦᱟᱣ ᱦᱩᱭ ᱠᱚᱜ-ᱟ ᱛᱚᱠᱷᱚᱱ ᱫᱚ ᱤᱥᱠᱩᱞ ᱠᱷᱚᱱ ᱦᱚᱸ ᱢᱤᱫᱴᱮᱱ ᱴᱤᱢ ᱛᱟᱦᱮᱸ ᱠᱚᱜ-ᱟ ᱦᱩᱸ ᱾ ᱛᱚ ᱟᱫᱚ ᱱᱤᱛ ᱫᱚ ᱦᱟᱸᱜ ᱤᱥᱠᱩᱞ ᱠᱷᱚᱱ ᱠᱚᱞᱮᱡᱽ ᱦᱮᱡ ᱦᱩᱭ ᱟᱠᱟᱱᱟ ᱾ ᱟᱫᱚ ᱱᱤᱛ ᱫᱚ ᱠᱟᱹᱴᱤᱡ ᱯᱟᱲᱦᱟᱣ ᱨᱮ ᱪᱟᱯ ᱢᱤᱱᱟᱧ ᱛᱮ ᱟᱫᱚ ᱩᱱᱟᱹᱜ ᱴᱟᱜ ᱫᱚ ᱟᱫᱚ ᱵᱟᱝ ᱠᱷᱮᱹᱞ ᱦᱩᱭᱩᱜ ᱠᱟᱱᱟ᱾
ᱦᱳᱭ ᱦᱳᱭ ᱦᱳᱭ ᱾ ᱚᱱᱟ ᱦᱚᱸ ᱫᱚᱨᱠᱟᱨ ᱠᱟᱱ ᱜᱮᱭᱟ ᱯᱟᱲᱦᱟᱜ ᱠᱚᱦᱚᱸ ᱫᱚᱨᱠᱟᱨ ᱠᱟᱱ ᱜᱮᱭᱟ, ᱪᱮᱫᱟᱜ ᱡᱮ ᱟᱭᱢᱟ ᱦᱚᱲ ᱦᱩᱸ ᱟᱵᱚᱨᱮᱱ ᱥᱟᱱᱛᱟᱲ ᱵᱚᱭᱦᱟ ᱠᱚ ᱟᱭᱢᱟ ᱢᱮᱱᱟᱜ ᱠᱚᱣᱟ ᱡᱟᱦᱟᱸᱭ ᱡᱮ ᱯᱷᱩᱴᱵᱚᱞ ᱠᱷᱟᱹᱛᱤᱜ ᱛᱮ ᱟᱠᱚᱣᱟᱜ ᱠᱮᱨᱤᱭᱟᱨ ᱠᱚ ᱱᱚᱥᱴᱚ ᱟᱠᱟᱫᱟ ᱾ ᱢᱮᱱᱫᱚ ᱠᱮᱨᱤᱭᱟᱨ ᱱᱚᱥᱴᱚ ᱵᱚᱞᱛᱮ ᱪᱮᱫ ᱞᱮᱠᱟ ᱟᱵᱟᱨ ᱠᱮᱨᱤᱭᱟᱨ ᱦᱚᱸᱠᱚ ᱵᱮᱱᱟᱣ ᱟᱠᱟᱫ ᱜᱮᱭᱟ ᱾ ᱠᱮᱨᱤᱭᱟᱨ ᱱᱚᱥᱴᱚ ᱫᱚ ᱵᱟᱹᱧ ᱢᱮᱱᱟ ᱾ ᱟᱭᱢᱟ ᱦᱚᱲᱜᱮ ᱢᱮᱱᱟᱜ ᱠᱚᱣᱟ ᱯᱷᱩᱴᱵᱚᱞ ᱠᱷᱟᱹᱛᱤᱨ ᱛᱮ ᱟᱠᱚ ᱚᱞᱚᱜ ᱯᱟᱲᱦᱟᱜ ᱡᱤᱭᱚᱱ ᱠᱚ ᱠᱷᱚᱱ ᱛᱷᱚᱲᱟ ᱠᱚ ᱤᱭᱟᱹᱣ ᱠᱟᱱᱟ ᱟ ᱥᱟᱺᱜᱤᱧ ᱠᱟᱱᱟ ᱚᱱᱠᱟ ᱦᱚᱸ ᱤᱧᱦᱚᱢ ᱢᱮᱱ ᱫᱟᱲᱮᱭᱟᱜ-ᱟ ᱡᱮ ᱤᱧᱦᱚᱸ ᱚᱱᱠᱟ ᱢᱤᱫᱴᱟᱝ ᱚᱵᱚᱥᱛᱟ ᱛᱟᱦᱮᱸ ᱞᱮᱱ ᱛᱤᱧᱟ ᱾ ᱡᱮ ᱯᱷᱩᱴᱵᱚᱞ ᱠᱷᱟᱹᱛᱤᱨ ᱛᱮ ᱤᱧ ᱚᱞᱚᱜ ᱯᱟᱲᱦᱟᱜ ᱠᱷᱚᱡ ᱛᱷᱚᱲᱟ ᱥᱟᱺᱜᱤᱧ ᱨᱤᱧ ᱛᱟᱦᱮᱱᱟ᱾ ᱥᱟᱺᱜᱤᱧ-ᱚᱜ ᱠᱟᱱ ᱛᱟᱦᱮᱱ-ᱟᱹᱧ ᱛᱚ ᱛᱷᱚᱲᱟ ᱮ ᱛᱷᱚᱲᱟ ᱦᱚᱲᱢᱚ ᱨᱮᱭᱟᱜ ᱮ ᱵᱟᱡᱟᱣ ᱱᱟᱹᱧ ᱵᱚᱞᱮ ᱡᱟᱸᱜᱟ ᱛᱷᱚᱲᱟᱧ ᱵᱟᱡᱟᱣ ᱮᱱᱛᱮ ᱟᱵᱟᱨ ᱯᱟᱲᱦᱟᱜ ᱥᱮᱫ ᱤᱧ ᱦᱮᱡ ᱨᱩᱣᱟᱹᱲ ᱮᱱᱟ ᱛᱚ ᱚᱱᱟ ᱢᱤᱫᱴᱮᱱ ᱤᱭᱟᱹ ᱦᱚᱸ ᱠᱟᱱᱟ᱾ ᱛᱟᱦᱚᱞᱮ ᱛᱟᱦᱞᱮ ᱱᱚᱣᱟ ᱡᱟᱦᱟᱸ ᱠᱷᱮᱞ ᱢᱮᱱ ᱠᱮᱫᱟᱞᱟᱝ ᱯᱷᱩᱴᱵᱚᱞ ᱠᱷᱮᱞ᱾ ᱛᱟᱦᱚᱞᱮ ᱱᱚᱣᱟ ᱠᱷᱮᱞ ᱪᱷᱟᱲᱟ ᱟᱯᱮ ᱥᱮᱫ ᱪᱮᱫ ᱠᱷᱮᱞ ᱠᱚᱯᱮ ᱦᱩᱭ ᱦᱚᱪᱚᱭ ᱜᱮᱭᱟ?
ᱱᱚᱣᱟ ᱠᱷᱮᱞ ᱪᱷᱟᱲᱟ ᱟᱨᱠᱚ ᱢᱤᱫᱴᱮᱱ ᱚᱱᱠᱟ ᱡᱟᱦᱟᱸ ᱫᱚ ᱢᱮᱱ ᱜᱟᱱᱚᱜ-ᱟ᱾ ᱡᱮ ᱟᱨᱚ ᱮᱴᱟ ᱮᱴᱟᱜ ᱢᱤᱫᱴᱮᱱ ᱟᱻ ᱯᱨᱚᱛᱤ ᱡᱳᱜᱤᱛᱟ ᱢᱩᱞᱚᱠ ᱟᱨᱚ ᱢᱮᱱᱟᱜ-ᱟ ᱡᱟᱦᱟᱸ ᱫᱚ ᱟᱵᱚ ᱥᱟᱱᱛᱟᱲ ᱥᱟᱶᱛᱟ ᱨᱮ ᱡᱮᱞᱮᱠᱟ ᱢᱮᱱᱟᱜ-ᱟ ᱡᱮ ᱮ ᱞᱟᱠᱪᱟᱨ ᱠᱚᱨᱮ ᱱᱟᱜ ᱥᱮᱨᱮᱧ ᱠᱚ, ᱚᱱᱚᱬᱦᱮᱸ ᱠᱚ᱾ ᱦᱮᱸ ᱟᱨ ᱚᱱᱟ ᱥᱟᱶ-ᱥᱟᱶᱛᱮ ᱠᱤᱪᱷᱩ ᱚᱝᱠᱚ ᱫᱟᱹᱲ ᱠᱚ᱾ ᱥᱟᱶ-ᱥᱟᱶᱛᱮ ᱮᱻ ᱯᱟᱛᱲᱟ ᱨᱚᱜ ᱠᱚ ᱱᱚᱜ-ᱚ ᱱᱚᱝᱠᱟ ᱱᱟᱜ ᱠᱤᱪᱷᱩ ᱠᱤᱪᱷᱩ ᱦᱳᱭ ᱛᱳ ᱠᱷᱮᱞᱳᱰ ᱢᱮᱱᱟᱜ-ᱟ᱾
ᱟᱪᱴᱪᱷᱟ ᱟᱪᱷᱟ ᱟᱪᱷᱟ᱾
ᱟᱨ ᱯᱨᱚᱛᱤ ᱡᱳᱜᱤᱛᱟ ᱦᱚᱸ ᱢᱮᱱᱟᱜ-ᱟ᱾
ᱟᱫᱚ ᱚᱱᱟ ᱠᱚ ᱢᱟ ᱥᱯᱳᱨᱴᱥ ᱞᱮᱠᱷᱟ ᱛᱮᱫᱚ ᱵᱟᱝ ᱞᱮᱠᱷᱟ ᱤᱧ ᱢᱚᱱᱮᱭ ᱮᱫ ᱠᱟᱱᱤᱧ ᱤᱧ ᱢᱟ᱾ ᱮ ᱯᱟᱛᱲᱟ ᱨᱚᱜ ᱚᱱᱟ ᱠᱚᱫᱚ ᱪᱮᱫ ᱞᱮᱠᱟ ᱚᱱᱟ ᱥᱯᱳᱨᱴᱥ ᱨᱮᱫᱚ ᱤᱧ ᱫᱩᱧ ᱢᱚᱱᱮᱭᱟ ᱡᱮ ᱱᱚᱣᱟ ᱠᱚᱫᱚ ᱵᱟᱝ ᱱᱚᱣᱟ ᱫᱚᱞᱮ ᱥᱟᱵ ᱠᱟᱜ ᱢᱮ ᱥᱯᱳᱨᱴᱥ ᱨᱮ ᱞᱮᱠᱷᱟᱜ ᱠᱟᱱᱟ ᱟᱢᱟᱜ ᱢᱚᱱᱮ ᱛᱮ ᱪᱮᱫ ᱮ ᱞᱟᱹᱭᱟ?
ᱩᱸ
ᱱᱚᱣᱟ ᱫᱚ ᱢᱤᱫᱴᱮᱱ ᱢᱚᱱᱚ ᱢᱚᱱᱚ ᱢᱚᱱᱚᱨᱚᱧᱡᱚᱱ ᱡᱚᱱᱚᱠ ᱠᱷᱮᱞ ᱠᱟᱱᱟ ᱞᱮᱠᱟᱧ ᱵᱩᱡᱷᱟᱹᱣ ᱮᱫᱟ ᱤᱧ ᱫᱚ᱾
ᱦᱳᱭ ᱦᱳᱭ ᱱᱚᱣᱟ ᱢᱟᱛᱚ ᱢᱚᱱᱚᱨᱚᱧᱡᱚᱱ ᱡᱚᱱᱚᱠ ᱜᱮ᱾ ᱟᱸᱻ ᱠᱷᱮ ᱠᱟᱱᱟ ᱮᱥᱠ ᱥᱯᱳᱨᱴᱥ ᱠᱷᱮᱞ ᱠᱚᱫᱚ ᱟᱨ ᱫᱟᱹᱲ, ᱫᱚᱱ ᱦᱮᱸ᱾
ᱦᱮᱸ ᱚᱱᱟ ᱢᱟ ᱦᱳᱭ ᱜᱮ ᱚᱱᱟ ᱠᱚᱢᱟ ᱴᱷᱤᱠ ᱜᱮ ᱚᱱᱟ ᱠᱚᱫᱚ ᱤᱧ ᱫᱚ ᱱᱤᱛᱚᱜ ᱫᱚ ᱵᱟᱹᱧ ᱢᱮᱱ ᱦᱚᱪᱚᱭ ᱮᱫᱟ ᱚᱱᱟ ᱫᱟᱹᱲ ᱫᱚᱱ, ᱞᱚᱝ ᱡᱟᱢᱯ, ᱦᱟᱭ ᱡᱟᱢᱯ ᱚᱱᱟ ᱠᱚᱫᱚ ᱤᱧ ᱫᱚ ᱵᱟᱹᱧ ᱢᱮᱱᱪᱚᱭ ᱫᱟ᱾ ᱢᱮᱱᱠᱷᱟᱱ ᱱᱚᱝᱠᱟ ᱥᱚᱨᱵᱚᱡᱚᱱᱤᱱ ᱢᱮᱱ ᱫᱚ ᱚᱱᱠᱟ ᱴᱤᱢ ᱠᱟ- ᱛᱮ ᱡᱟᱦᱟᱸ ᱠᱷᱮᱞ ᱦᱩᱭ ᱛᱮᱢᱚᱱ ᱠᱨᱤᱠᱮᱴ, ᱯᱷᱩᱴᱵᱚᱞ᱾ ᱟᱸ ᱵᱷᱚᱞᱤᱵᱚᱞ ᱟᱸ ᱱᱚᱝᱠᱟ ᱵᱟᱥᱠᱮᱴ ᱵᱳᱞ ᱱᱚᱜ ᱱᱚᱣᱟ ᱠᱚᱨᱮᱱᱟᱜ ᱤᱧ ᱢᱮᱱ- ᱫᱟ ᱡᱮ ᱟᱯᱮ ᱥᱮᱫ ᱫᱚ ᱱᱤᱛ ᱚᱠᱛᱚ ᱚᱠᱟ ᱠᱚᱠᱚ ᱠᱷᱮᱞ ᱜᱮᱭᱟ?
ᱱᱤᱛ ᱚᱠᱛᱚ ᱫᱚ ᱚᱱᱮ ᱡᱟᱦᱟᱸ ᱜᱚᱢᱠᱮ ᱯᱳᱭᱞᱳ ᱨᱮ ᱞᱟᱹᱭ ᱦᱳᱭ ᱮᱱᱟ ᱰᱷᱟᱞᱟᱭ᱾
ᱟᱪᱷᱟ ᱟᱪᱷᱟ ᱚᱱᱟ ᱜᱮ ᱚ ᱟᱪᱷᱟ ᱦᱳᱭ ᱫᱟᱲᱮᱭᱟᱜ-ᱟ ᱯᱟᱪᱮᱫ, ᱯᱟᱪᱮᱫ ᱟᱫᱚ ᱟᱪᱷᱟ ᱴᱷᱤᱠ ᱜᱮᱭᱟ᱾ ᱟᱸ ᱛᱚ ᱚᱱᱟ ᱨᱮᱫᱚ ᱛᱤᱱᱟᱹᱜ ᱜᱟᱱ ᱢᱮᱢᱵᱟᱨ ᱠᱚ ᱛᱟᱦᱮᱱᱟ ᱯᱞᱤᱭᱟᱨ ᱛᱤᱱᱟᱹᱜ ᱯᱞᱤᱭᱟᱨ ᱠᱚ ᱛᱟᱦᱮᱱᱟ ᱚᱱᱟ ᱨᱮᱫᱚ?
ᱟᱫᱚ ᱚᱱᱟ ᱫᱚ ᱢᱮᱫᱴᱮᱱ ᱢᱟᱴᱷ ᱦᱤᱥᱟᱹᱵᱽ ᱢᱟᱴᱷ ᱨᱮᱱᱟᱜ ᱥᱟᱭᱤᱡᱽ ᱦᱤᱥᱟᱹᱵᱽ ᱢᱮᱫᱴᱮᱱ ᱢᱟᱴᱷ ᱵᱮᱥᱤᱨ ᱵᱷᱟᱜᱽ ᱜᱮ ᱱᱚᱭ ᱡᱚᱱ ᱠᱟᱛᱮᱜ ᱠᱚ ᱠᱷᱮᱞᱟ, ᱠᱤᱢᱵᱟ ᱡᱩᱫᱤ ᱢᱟᱴ ᱡᱩᱫᱤ ᱮᱸᱻ ᱛᱷᱚᱲᱟ ᱢᱟᱨᱟᱝ ᱧᱚᱜ ᱜᱮᱭᱟ ᱛᱟᱦᱚᱞᱮ ᱱᱚ ᱡᱚᱱ ᱢᱟᱴ- ᱡᱩᱫᱤ ᱛᱷᱚᱲᱟ ᱠᱟᱹᱴᱤᱡ ᱦᱩᱰᱤᱝ ᱧᱚᱜ ᱜᱮᱭᱟ ᱛᱟᱦᱚᱞᱮ ᱚᱱᱟ ᱫᱚ ᱥᱟᱛ ᱡᱚᱱ ᱠᱟᱛᱮᱜ ᱠᱚ᱾
ᱚ ᱟᱪᱷᱟ ᱛᱟᱨ ᱢᱟᱱᱮ ᱱᱚᱣᱟ ᱫᱚ ᱯᱷᱩᱴᱵᱚᱞ ᱫᱚ ᱯᱷᱩᱴᱵᱚᱞ ᱠᱷᱮᱞ ᱠᱟᱱ ᱜᱮᱭᱟ᱾ ᱯᱷᱩᱴᱵᱚᱞ ᱞᱮᱠᱟ ᱱᱟᱜ ᱜᱮ ᱢᱮᱱᱠᱷᱟᱱ ᱵᱳᱞ ᱫᱚ ᱛᱷᱚᱲᱟ ᱦᱩᱰᱤᱧ ᱧᱚᱜ ᱛᱟᱦᱮᱱ ᱠᱟᱱᱟ᱾ ᱟᱫᱚ ᱢᱟᱱᱮ ᱟᱨᱠᱤ ᱮᱚ ᱢᱟᱱᱮ ᱱᱚᱣᱟ ᱫᱚ ᱟᱯᱮ ᱞᱮᱠᱟ ᱯᱮ ᱵᱮᱱᱟᱣ ᱠᱟᱫᱟ ᱟᱯᱮ ᱞᱮᱠᱟ ᱛᱮ᱾
ᱦᱮᱸ ᱦᱮᱸ ᱦᱮᱸ ᱞᱮᱜᱤᱱ᱾
ᱚᱸ ᱦᱳᱭ ᱦᱳᱭ ᱟᱪᱪᱷᱟ ᱚᱱᱟ ᱦᱚᱸ ᱵᱷᱟᱜᱤ ᱠᱟᱱ ᱜᱮᱭᱟ ᱡᱮᱦᱮᱛᱩ ᱦᱚᱲᱢᱚ ᱪᱚᱨᱪᱟ ᱞᱟᱹᱜᱤᱫ ᱫᱚ ᱟᱭᱢᱟ ᱨᱚ ᱠᱚᱢ ᱠᱷᱮᱞ ᱠᱩ ᱛᱮᱭᱟᱨ ᱦᱩᱭᱩᱜᱼᱟ ᱦᱳᱭ ᱥᱮ ᱾
ᱮᱠᱟᱞ ᱮᱠᱟᱞ ᱱᱚᱣᱟ ᱨᱮᱱᱟᱜ ᱜᱚᱢ ᱡᱮ ᱟᱰᱤ ᱞᱟᱴᱩ ᱞᱟᱴᱩ ᱴᱩᱨᱱᱟᱢᱮᱱᱴ ᱦᱩᱭᱩᱜ ᱜᱮᱭᱟ ᱞᱟᱠᱷ ᱜᱟᱱ᱾
ᱛᱟᱭ ᱯᱟᱥᱮᱫ ᱯᱟᱞᱮ ᱵᱟᱹᱧ ᱯᱟᱞᱮ ᱵᱟᱹᱧ ᱵᱟᱲᱟᱭ ᱜᱤᱭᱟ ᱤᱧᱫᱚ᱾ ᱚ ᱟᱪᱪᱷᱟ ᱡᱟᱦᱟᱸ ᱟᱯᱮ ᱠᱷᱮᱞ ᱫᱚ ᱯᱷᱩᱴᱵᱚᱞ ᱞᱮᱠᱟᱱᱟᱜ ᱠᱟᱱ ᱜᱮᱭᱟ ᱛᱟᱦᱞᱮ ᱜᱳᱞ ᱦᱚᱸ ᱠᱟᱹᱴᱤᱡ ᱜᱤ ᱛᱟᱦᱮᱱᱟ ᱟᱨ ᱡᱟᱦᱟᱸ ᱠᱷᱮᱞᱼᱼ ᱚᱱᱟ ᱯᱷᱩᱴᱵᱚᱞ ᱞᱮᱠᱟᱜᱮ ᱛᱟᱦᱮᱱᱟ ᱤᱧ ᱱᱚᱣᱟ ᱠᱷᱮᱞ ᱫᱚ ᱤᱭᱟᱹ ᱠᱚᱨᱮᱧ ᱧᱮᱞ ᱵᱟᱲᱟᱣ ᱠᱟᱜ ᱜᱮ ᱤᱭᱩᱴᱩᱭᱩᱵᱽ ᱠᱚᱨᱮ᱾ ᱡᱮ ᱚᱱᱠᱟ ᱚᱱᱟ ᱫᱚ ᱟᱨᱠᱤ ᱜᱨᱟᱣᱩᱱᱰ ᱵᱚᱞᱛᱮ ᱪᱮᱫᱞᱮᱠᱟᱭ ᱛᱟᱦᱮᱸᱱᱟ ᱚᱱᱟ ᱫᱚ ᱚᱲᱟᱜ ᱵᱷᱤᱛᱨᱤ ᱨᱮᱠᱚ ᱠᱷᱮᱞᱟ ᱚᱱᱠᱟᱱ ᱢᱤᱫᱴᱮᱱ ᱚᱱᱠᱟᱱᱟᱜ ᱠᱷᱮᱞ ᱜᱮ ᱟᱯᱮ ᱯᱮ ᱵᱟᱪᱷᱟᱣ ᱟᱠᱟᱫᱟ ᱡᱮ ᱟᱯᱮ ᱜᱨᱟᱣᱩᱱᱰ ᱨᱮᱯᱮ ᱠᱷᱮᱞ ᱫᱟ ᱛᱟᱭᱛᱚ?
ᱦᱩᱸ ᱦᱩᱸ ᱦᱩᱸ᱾
ᱟᱸ ᱡᱟᱦᱟᱸ ᱯᱷᱩ ᱚᱱᱟ ᱨᱮᱫᱚ ᱯᱷᱩᱴᱵᱚᱞ ᱫᱚ ᱯᱷᱩᱴᱵᱚᱞ ᱞᱮᱠᱟᱱᱟᱜ ᱜᱤ ᱡᱤᱱᱤᱥ ᱛᱟᱦᱮᱱᱟ ᱢᱮᱱᱠᱷᱟᱱ ᱵᱚᱞ ᱫᱚ ᱠᱟᱹᱴᱤᱡ ᱜᱤ ᱛᱟᱦᱮᱱᱟ ᱟᱨᱠᱤ᱾
ᱦᱮᱸ ᱦᱮᱸ ᱦᱮᱸ᱾
ᱡᱟᱭᱦᱳᱠ ᱟᱨ ᱴᱷᱤᱠ ᱜᱮᱭᱟ ᱛᱟᱦᱚᱞᱮ ᱟᱫᱚ ᱠᱟᱛᱷᱟ ᱫᱚ ᱦᱩᱭᱩᱜ ᱠᱟᱱᱟ ᱮᱸ ᱡᱮ ᱱᱚᱜᱼᱚᱭ ᱟᱵᱩᱨᱮᱱ ᱜᱤᱫᱽᱨᱟᱹᱼᱼ ᱟᱸ ᱡᱟᱦᱟᱸᱭ ᱟᱸ ᱚᱱᱠᱟ ᱟᱨᱠᱤ ᱠᱷᱮᱞ ᱢᱟᱱᱮ ᱠᱷᱮᱞ ᱡᱚᱜᱚᱛ ᱨᱮ ᱥᱮ ᱠᱷᱮᱞ ᱞᱟᱹᱜᱤᱫ ᱛᱮ ᱯᱟᱲᱦᱟᱜ ᱠᱩᱠᱩ ᱩᱸ ᱵᱟᱹᱜᱤᱭᱫᱟ ᱱᱚᱣᱟ ᱵᱟᱨᱮᱛᱮ ᱟᱢ ᱪᱮᱫ ᱠᱟᱛᱷᱟ ᱪᱮᱫ ᱮᱢ ᱢᱮᱱᱟ? ᱥᱮ ᱱᱚᱣᱟ ᱟᱢ ᱪᱤᱜ ᱱᱚᱡᱚᱨ ᱛᱮᱢ ᱧᱮᱞ ᱫᱟ?
ᱦᱚᱭ ᱱᱚᱣᱟ ᱫᱚ ᱱᱟᱜᱼᱮᱸᱻ ᱞᱟᱹᱭ ᱜᱟᱱᱚᱜᱼᱟ ᱡᱮ ᱠᱷᱮᱞ ᱞᱟᱜᱤᱫ ᱤᱧ ᱯᱟᱲᱦᱟᱣ ᱤᱧ ᱵᱟᱹᱜᱤᱭᱟ ᱱᱚᱣᱟ ᱫᱚ ᱟᱹᱰᱤ ᱵᱮᱥ ᱵᱟᱝ ᱞᱮᱠᱟᱧ ᱢᱚᱱᱮᱭᱟ᱾ ᱟᱸ ᱪᱮᱫᱟᱜ ᱥᱮ ᱱᱤᱛ ᱚᱠᱛᱚ ᱨᱮᱫᱚᱼᱼ ᱟᱸᱜ ᱱᱚᱜᱼᱚᱭ ᱡᱮ ᱜᱚᱝᱠᱮ ᱟᱵᱮᱱ ᱜᱮᱵᱤᱱ ᱞᱟᱹᱭ ᱠᱮᱫᱟ ᱡᱮ ᱟᱵᱤᱱᱟᱜ ᱱᱚᱜᱼᱚᱭ ᱡᱮ ᱚᱵᱚᱥᱛᱷᱟ ᱠᱷᱮᱞ ᱠᱷᱮᱞ ᱛᱮᱜᱮ ᱦᱚᱜ-ᱚᱭ ᱡᱟᱝᱨᱮᱵᱤᱱ ᱵᱟᱡᱟᱣᱱᱟ ᱦᱩᱸᱛᱟᱹ ᱟᱹᱵᱤᱱ ᱞᱮᱠᱟ ᱦᱚᱸᱜ-ᱱᱚᱝᱠᱟ ᱟᱨᱚ ᱚᱱᱱᱟᱱᱚ ᱦᱚᱲ ᱠᱚ ᱥᱮ ᱚᱱᱱᱟᱱᱚ ᱢᱟᱱᱢᱤ ᱠᱚ ᱟᱞᱚ ᱠᱚ ᱯᱟᱲᱟᱜ ᱢᱟ ᱦᱚᱜᱼᱚᱸ ᱱᱚᱝᱠᱟ ᱡᱮ ᱠᱷᱮᱞ ᱜᱮ ᱯᱩᱨᱟᱹ ᱱᱤᱡᱮ ᱚᱱᱟ ᱨᱮᱜᱮ ᱯᱩᱨᱟᱹ ᱟᱢᱟᱜ ᱦᱚᱲᱢᱚ ᱢᱚᱱᱮ ᱡᱤᱣᱤ ᱮᱢ ᱩᱛᱟᱹᱨ ᱦᱩᱭᱩᱜᱼᱟ ᱛᱟ ᱫᱚ ᱵᱟᱝ ᱚᱱᱟ ᱥᱟᱶ ᱥᱟᱶᱛᱮ ᱱᱤᱛ ᱚᱠᱛᱚ ᱫᱷᱚᱨᱟᱹ ᱱᱤᱛᱚᱜᱟᱜ ᱨᱮᱫᱚ ᱚᱞᱚᱜ ᱯᱟᱲᱦᱟᱣ ᱞᱟᱠ ᱛᱤ ᱠᱟᱱᱟ ᱪᱮᱫᱟᱜ ᱥᱮ ᱚᱞᱚᱜ ᱯᱟᱲᱦᱟᱜ ᱵᱮᱜᱚᱨ ᱞᱟᱦᱟ ᱥᱮᱫ ᱚᱦᱚᱢ ᱪᱟᱞᱟᱣ ᱫᱟᱲᱮ ᱠᱚᱜᱼᱟ᱾ ᱦᱮᱸ ᱡᱟᱦᱟᱸ ᱜᱮ ᱧᱮᱞᱚᱜᱚᱜ ᱠᱟᱱᱟ ᱦᱚᱜᱼᱚᱭ ᱡᱮ ᱠᱷᱮᱞ ᱠᱷᱮᱞ ᱛᱮᱢ ᱵᱟᱡᱟᱣᱱᱟ ᱟᱫᱚ ᱵᱟᱡᱟᱣ ᱞᱮᱱᱠᱷᱟᱱᱮᱢ ᱟᱢ ᱫᱚ ᱱᱤᱥᱪᱚᱭ ᱦᱚᱭ ᱥᱟᱥᱛᱷᱚ ᱠᱮᱱᱫᱨᱚ ᱱᱟᱦᱚᱭ ᱦᱚᱥᱯᱤᱴᱟᱞ ᱠᱤᱢᱵᱟ ᱟᱢ ᱨᱟᱱ ᱫᱚᱠᱟᱱ ᱰᱟᱠᱛᱟᱨ ᱴᱷᱮᱱ ᱫᱚ ᱪᱟᱞᱟᱣ ᱛᱮᱜᱮ ᱦᱩᱭᱩᱜ ᱛᱟᱢᱟ᱾ ᱦᱩᱸ ᱛᱚ ᱩᱱᱤ ᱰᱟᱠᱛᱟᱨ ᱟᱢ ᱨᱟᱱᱮ ᱚᱞᱟᱜ ᱢᱤᱭᱟ ᱟᱫᱚ ᱚᱱᱟ ᱡᱩᱫᱤ ᱚᱱᱟᱜᱤ ᱡᱩᱫᱤ ᱵᱟᱢ ᱵᱩᱡᱽ ᱛᱤᱭᱩᱜ ᱫᱟᱲᱤᱭᱟᱫᱟ ᱛᱟᱦᱞᱮ ᱟᱢ ᱪᱮᱫ ᱨᱟᱱ ᱦᱟᱛᱟᱣᱟᱢ ᱟᱨ ᱪᱮᱫ ᱮᱢ ᱚᱱᱟᱜᱮ ᱵᱟᱢ ᱴᱷᱤᱠᱟᱹ ᱫᱟᱲᱮᱭᱟᱜᱼᱟ᱾
ᱟᱪᱪᱷᱟ ᱴᱷᱤᱠ ᱜᱮ ᱡᱟᱦᱟᱢ ᱢᱮᱱ ᱠᱟᱫᱟ ᱵᱩᱡ ᱠᱤᱫᱟᱹᱧ ᱟᱨ ᱛᱚ ᱱᱚᱜᱼᱚᱭ ᱡᱮ ᱛᱟᱦᱚᱞᱮ ᱟᱵᱚᱨᱮᱱ ᱡᱟᱦᱟᱸᱭ ᱩᱸ ᱤᱱᱰᱤᱭᱟᱱ ᱠᱨᱤᱠᱮᱴᱟᱨ ᱢᱤᱱᱟᱜ ᱠᱩᱣᱟ ᱩᱱᱠᱩ ᱫᱚ ᱚᱠᱚᱭ ᱦᱚᱸ ᱵᱤᱥᱤ ᱵᱟᱠᱚ ᱯᱟᱲᱦᱟᱣ ᱠᱟᱫᱟ ᱥᱚᱪᱤᱱ ᱴᱮᱱᱰᱩᱞᱠᱟᱨ ᱴᱮᱱ ᱴᱮᱱ ᱯᱷᱮᱞ ᱵᱤᱨᱟᱴ ᱠᱩᱦᱩᱞᱤ ᱮᱸ ᱴᱩᱭᱮᱞᱵᱷ ᱯᱷᱮᱞ ᱛᱟᱨᱯᱚᱨᱮ ᱱᱩᱝᱠᱩ ᱡᱮᱢᱚᱱ ᱢᱮᱱᱟᱜ ᱠᱚᱣᱟ ᱩᱱᱠᱟ ᱨᱳᱱᱟᱞᱰᱳ ᱦᱚᱸ ᱥᱟᱵ ᱠᱟᱜ ᱢᱮ ᱩᱱᱤ ᱦᱚᱸ ᱮᱭᱤᱴ ᱮᱸ ᱠᱞᱟᱥ ᱴᱮᱱ ᱯᱟᱥ᱾ ᱮᱸᱛᱟᱨ ᱛᱟᱨᱯᱚᱨᱮ ᱟᱵᱚᱨᱮᱱ ᱞᱟᱹᱴᱩ ᱢᱟᱱᱮ ᱱᱩᱝᱠᱩ ᱤᱭᱟᱹ ᱢᱮᱱᱟᱜ ᱠᱚᱣᱟ, ᱪᱮᱜ ᱠᱚ ᱢᱮᱱᱟ ᱦᱟᱸ ᱵᱤᱡᱽᱱᱮᱥ ᱢᱮᱱ ᱡᱮᱢᱚᱱ ᱵᱤᱨᱩᱵᱟᱭ ᱟᱢᱵᱟᱱᱤ ᱩᱱᱤ ᱮᱭᱤᱴ ᱯᱟᱥ᱾ ᱮᱸᱛᱟᱨᱯᱚᱨᱮ ᱱᱩᱜ-ᱩᱭ ᱨᱚᱛᱚᱱ ᱴᱟᱴᱟ, ᱩᱱᱤ ᱨᱚᱛᱚᱱ ᱴᱟᱴᱟ ᱫᱚ ᱯᱟᱲᱦᱟᱣ ᱠᱟᱜ ᱜᱮᱭᱟᱭ᱾ ᱮᱸ ᱛᱚ ᱱᱚᱝᱠᱟᱱ ᱢᱮᱱᱟᱜ ᱠᱚ ᱡᱟᱦᱟᱸᱭ ᱩᱱᱠᱩ ᱵᱤᱥᱤ ᱵᱟᱠᱚ ᱯᱟᱲᱦᱟᱣ ᱠᱟᱫᱟ ᱢᱮᱱᱠᱷᱟᱱ ᱵᱤᱡᱽᱱᱮᱥ ᱟᱢᱯᱮᱭᱟᱨ ᱵᱮᱱᱟᱜ ᱠᱟᱫᱟ ᱟᱹᱰᱤ ᱞᱟᱹᱴᱩ᱾ ᱥᱮ ᱚᱱᱠᱟ ᱢᱚᱡᱽ ᱥᱯᱳᱨᱴᱥ ᱢᱮᱱ ᱦᱚᱸ ᱢᱮᱱᱟᱜ ᱠᱚᱛᱟᱵᱚᱱᱟ ᱟᱵᱚᱮᱱ ᱱᱩᱝᱠᱩ ᱡᱟᱦᱟᱸᱧ ᱞᱟᱹᱭ ᱠᱮᱜ ᱵᱤᱨᱤᱟᱴ ᱠᱳᱦᱞᱤ᱾ ᱮᱸ ᱛᱟᱯᱚᱨᱮ ᱩᱱᱠᱩ ᱡᱟᱦᱟᱸᱧ ᱞᱟᱹᱭ ᱠᱮᱫ ᱟᱨᱠᱤ ᱵᱚᱞᱮ ᱛᱟ ᱛᱟᱯᱚᱨᱮ ᱱᱚᱛᱮ ᱮᱠᱴᱟᱨ ᱠᱩᱢ ᱧᱮᱞ ᱞᱮᱠᱚ ᱠᱷᱟᱡ ᱱᱩᱭ ᱤᱭᱟᱹ ᱢᱟᱱᱮ ᱟᱢᱤᱨ ᱠᱷᱟᱱ ᱮᱸᱤ ᱤᱞᱮᱵᱷᱮᱱ ᱯᱷᱮᱞ᱾ ᱛᱟᱦᱚᱞᱮ ᱱᱩᱠᱩ ᱦᱚᱸ ᱛᱚ ᱵᱮᱥᱤ ᱵᱟᱹᱠᱩ ᱯᱟᱲᱦᱟᱣ ᱫᱟᱲᱮ ᱠᱟᱣᱫᱟ ᱢᱮᱱᱠᱷᱟᱱ ᱩᱱᱠᱩ ᱟᱠᱚ ᱢᱤᱫᱴᱮᱱ ᱱᱤᱛᱚᱜ ᱟᱹᱰᱤ ᱢᱟᱨᱟᱝ ᱡᱟᱭᱜᱟᱨᱮ ᱯᱳᱣᱪᱷᱟᱣ ᱠᱟᱱᱟ ᱠᱚ, ᱛᱟᱦᱞᱮ ᱱᱚᱣᱟ ᱟᱢ ᱪᱮᱫ ᱞᱮᱠᱟᱢ ᱢᱚᱱᱮᱭᱟ?
ᱦᱮᱸ, ᱜᱚᱝᱠᱮ ᱟᱹᱰᱤ ᱡᱚᱛᱷᱟᱛ ᱠᱩᱠᱞᱤ ᱠᱟᱱᱟ᱾ ᱦᱮᱸ ᱦᱮᱸ, ᱠᱤᱱᱛᱩ ᱱᱚᱣᱟ ᱞᱟᱹᱭ ᱞᱮᱠᱷᱟᱱ ᱜᱟᱱᱚᱜ-ᱟ᱾ ᱡᱮ ᱱᱩᱝᱠᱩ ᱫᱚ ᱚᱱᱟᱨᱮ ᱟᱹᱰᱤᱜᱟᱱ ᱟᱠᱚᱣᱟᱜ᱾ ᱢᱚᱱᱮ ᱚᱱᱛᱚᱨ ᱠᱷᱚᱱ ᱥᱟᱶ ᱥᱟᱶᱛᱮ᱾ ᱚᱱᱟ ᱩᱛᱷᱱᱟᱹᱣ ᱞᱟᱹᱜᱤᱫ ᱟᱰᱤᱜᱟᱱ ᱚᱠᱛᱚ ᱠᱚ ᱮᱢ ᱟᱠᱟᱫᱟ ᱚᱱᱟᱨᱮ᱾ ᱟᱹᱰᱤ ᱞᱮᱠᱟᱱ ᱢᱮᱱᱴᱮᱱ ᱡᱮᱠᱳᱱᱳ ᱡᱤᱱᱤᱥ ᱨᱮᱜᱮ ᱢᱮᱱᱴᱮᱱ ᱦᱳᱭᱛᱚ ᱢᱮᱱᱴᱮᱱ᱾ ᱞᱳᱦᱟ ᱜᱮ ᱦᱮᱸ ᱢᱮᱲᱦᱮᱫ ᱜᱮ᱾ ᱛᱚ ᱚᱱᱟ ᱫᱚ ᱮᱢᱱᱤᱢ ᱫᱚᱦᱚ ᱞᱮᱠᱷᱟᱱ ᱥᱮ ᱚᱱᱟ ᱫᱚ ᱢᱚᱨᱪᱷᱟᱜ ᱜᱮᱭᱟ᱾ ᱡᱚᱛᱚ ᱠᱷᱚᱱ ᱵᱟᱢ ᱜᱷᱟᱥᱟᱣᱟ ᱚᱱᱟ ᱫᱚ ᱚᱱᱟ ᱨᱮᱱᱟᱜ ᱡᱟᱦᱟᱸ ᱠᱮᱴᱮᱡ᱾ ᱚᱱᱟ ᱫᱚ ᱵᱟᱝ ᱳᱰᱳᱠᱚᱜ ᱞᱮᱠᱟᱢ ᱢᱚᱱᱮᱜ-ᱟ᱾ ᱛᱚ ᱚᱱᱟ ᱦᱤᱥᱟᱹᱵ ᱛᱮ ᱤᱧ ᱢᱮᱱᱟ, ᱡᱮ ᱟᱵᱚᱱᱟᱜ ᱵᱩᱫᱽᱫᱷᱤ ᱦᱚᱸ ᱥᱮ ᱛᱟᱭ ᱜᱤᱭᱟ᱾ ᱚᱱᱟ ᱞᱳᱦᱟ ᱞᱮᱠᱟ ᱜᱮ ᱵᱟᱢ ᱜᱷᱟᱥᱟᱣ ᱞᱮᱠᱷᱟᱱ ᱵᱟᱝᱜᱮ ᱫᱷᱟᱨᱚᱜ᱾ ᱡᱮᱞᱮᱠᱟ ᱞᱳᱦᱟ ᱵᱟᱝ ᱫᱷᱟᱨᱚᱜ-ᱟ, ᱟᱵᱚᱱᱟᱜ ᱵᱩᱫᱽᱫᱷᱤ ᱦᱚᱸ ᱚᱱᱠᱟ ᱜᱮ ᱵᱟᱢ ᱦᱩᱸ, ᱩᱭᱦᱟᱹᱨ ᱞᱮᱠᱷᱟᱱ ᱵᱟᱢ ᱛᱚᱦᱚᱫ ᱞᱮᱱᱠᱷᱟᱱ ᱵᱟᱢ ᱦᱟᱲᱟᱜ ᱞᱮᱱᱠᱷᱟᱱ ᱵᱟᱢ ᱵᱩᱡᱽ ᱛᱤᱭᱳᱜ ᱫᱟᱲᱮᱭᱟᱜ-ᱟ᱾
ᱦᱳᱭ ᱟᱢ ᱡᱟᱦᱟᱸᱢ ᱢᱮᱱ ᱠᱮᱫ ᱛᱟᱞᱟᱝ-ᱟ, ᱴᱷᱤᱠ ᱜᱮᱢ ᱢᱮᱱ ᱠᱮᱫᱟ ᱢᱮᱱᱠᱷᱟᱱ ᱱᱚᱣᱟ ᱡᱟᱦᱟᱸᱭ ᱤᱧ ᱫᱩᱧ ᱢᱚᱱᱮᱭᱟ ᱡᱮ ᱯᱟᱲᱦᱟᱜ ᱫᱚ ᱢᱤᱫᱴᱮᱱ ᱤᱭᱟᱹ ᱫᱚᱦᱚᱭ ᱯᱮ᱾ ᱡᱮ ᱢᱤᱫᱴᱮᱱ ᱵᱷᱟᱹᱜᱤ ᱦᱚᱲᱤᱧ ᱵᱮᱱᱟᱜ ᱞᱟᱹᱜᱤᱫ ᱱᱚᱣᱟ ᱞᱟᱹᱜᱤᱫ ᱢᱤᱫᱴᱮᱱ ᱤᱭᱟᱹ ᱫᱚᱦᱚᱭ ᱯᱮ ᱟᱨ ᱫᱚᱦᱚᱭ ᱦᱩᱭᱩᱜ ᱢᱟ᱾ ᱟᱨ ᱡᱩᱫᱤ ᱤᱱᱠᱟᱢ ᱞᱟᱹᱜᱤᱫ ᱮᱢ ᱢᱚᱱᱮᱭᱮᱜ ᱠᱷᱟᱡ ᱛᱟᱦᱚᱞᱮ ᱫᱚ ᱟᱢ ᱫᱚ ᱡᱟᱦᱟᱸᱴᱟᱜ ᱟᱢᱟᱜ ᱯᱮᱥᱮᱱ ᱟᱢ ᱡᱟᱦᱟᱸᱟᱢ ᱠᱩᱥᱤᱣᱟᱜ-ᱟ᱾ ᱥᱮ ᱟᱢ ᱡᱟᱦᱟᱸ ᱠᱟᱹᱢᱤᱨᱮ ᱢᱚᱱᱮ ᱞᱟᱜᱟᱜ ᱛᱟᱢᱟ ᱚᱱᱟᱜᱮ ᱠᱚᱨᱟᱣ ᱢᱮ ᱛᱚᱵᱮ ᱮᱱᱮᱡ ᱜᱮ ᱟᱢ ᱥᱟᱵ ᱠᱟᱜ ᱢᱮ ᱤᱧᱟᱹᱜ ᱡᱮᱢᱚᱱ ᱤᱧ ᱵᱤ ᱮᱥ ᱮᱯᱷ ᱤᱧ ᱧᱟᱢ ᱞᱮᱫᱟ᱾ ᱛᱟᱨᱯᱚᱨᱮ ᱮᱢ ᱴᱤ ᱮᱥ ᱨᱮ ᱠᱟᱹᱢᱤ ᱧᱟᱢ ᱵᱤ ᱮᱥ ᱮᱯᱷ ᱨᱮᱧ ᱪᱟᱹᱠᱨᱤ ᱤᱭᱟᱹ ᱢᱟᱱᱮ ᱧᱟᱢ ᱮᱭᱤᱪ ᱥᱤ ᱮᱢ ᱨᱮ᱾ ᱛᱟᱨᱯᱚᱨᱮ ᱱᱚᱣᱟ ᱮᱢ ᱴᱤ ᱮᱥ ᱨᱮ ᱤᱧ ᱚᱣᱟᱠ